ᱦᱳᱭ ᱟᱹᱵᱤᱱ ᱟᱹᱵᱤᱱ ᱟᱹᱵᱤᱱ ᱦᱳᱭ ᱟᱹᱵᱤᱱ ᱢᱮᱱ ᱵᱤᱱ ᱦᱮᱸ ᱡᱟᱸᱦᱟ ᱱᱤᱛᱚᱜ ᱟᱵᱚᱱᱟᱼᱜ ᱥᱚᱢᱟᱡᱽ ᱨᱮ ᱮᱸ ᱟᱠᱚ ᱠᱚ ᱛᱮ ᱢᱮᱱᱟᱜ ᱵᱚ ᱚᱸ ᱠᱷᱮᱨᱣᱟᱲ ᱜᱟᱛᱟᱠ ᱠᱚ ᱟᱨ ᱵᱟᱝ ᱟᱵᱚ ᱥᱟᱱᱛᱟᱲ ᱥᱟᱶᱛᱟ ᱨᱤᱱ ᱢᱟᱹᱭ ᱵᱟᱹᱵᱩ ᱠᱚᱵᱤᱱ ᱧᱮᱞ ᱞᱮᱠᱚ ᱠᱷᱟᱱ ᱡᱟᱸᱦᱟ ᱞᱮᱠᱟ ᱤᱛᱩᱱ ᱟᱥᱲᱟ ᱪᱟᱞᱟᱼᱜ ᱠᱷᱚᱱ ᱫᱚ ᱥᱟᱺᱜᱤᱧ ᱨᱮ ᱠᱚ ᱛᱟᱦᱮᱱ ᱠᱟᱱᱟ ᱪᱷᱩᱰᱟᱹᱨᱚᱼᱜ ᱠᱟᱱᱟ ᱠᱚ ᱚᱱᱟ ᱨᱮᱱᱟᱜ ᱠᱟᱨᱚᱱ ᱠᱟᱛᱮ ᱵᱚᱱ ᱧᱮᱞ ᱞᱮᱠᱷᱟᱱ ᱡᱟᱸᱦᱟ ᱞᱮᱠᱟ ᱧᱮᱞᱚᱜ ᱠᱟᱱᱟ ᱟᱸ ᱯᱟᱹᱦᱤᱞ ᱠᱟᱨᱚᱱ ᱵᱚᱱ ᱧᱮᱞ ᱞᱮᱠᱷᱟᱱ ᱫᱚ ᱟᱭᱳ-ᱵᱟᱵᱟ ᱠᱚ ᱚᱸᱻ ᱟᱹᱞᱤᱧ ᱞᱤᱧ ᱢᱚᱱᱮᱭ ᱫᱟ ᱥᱚᱪᱮᱛᱚᱱ ᱵᱟᱹᱱᱩᱼᱜ ᱠ ᱚᱣᱟ ᱩᱱᱠᱩᱣᱟᱼᱜ ᱟᱹᱠᱤᱞ ᱨᱮᱱᱟᱜ ᱩᱭᱦᱟᱹᱨ ᱨᱮᱱᱟᱜ ᱚᱵᱷᱟᱵᱽ ᱢᱮᱱᱟᱜᱼᱟ ᱫᱚᱥᱟᱨ ᱞᱮᱠᱟ ᱛᱮ ᱵᱚᱱ ᱧᱮᱞ ᱞᱮᱠᱷᱟᱱ ᱡᱟᱸᱦᱟ ᱞᱮᱠᱟ ᱟᱸ ᱟᱵᱚᱱᱟᱜ ᱟᱹᱛᱩ ᱴᱚᱞᱟ ᱨᱮᱱᱟᱜ ᱠᱟᱹᱣᱰᱤ ᱟᱹᱨᱤ ᱮᱸ ᱫᱚ ᱩᱱᱟᱹᱜ ᱵᱟᱝ ᱵᱮᱥᱟ᱾ ᱡᱟᱸᱦᱟ ᱠᱷᱟᱹᱛᱤᱨ ᱛᱮ ᱚᱠᱛᱚ ᱨᱮ ᱩᱱᱠᱩ ᱜᱤᱫᱽᱨᱟᱹ ᱠᱚ ᱥᱟᱞᱟᱜ ᱥᱚᱢᱚᱭ ᱵᱟᱝ ᱵᱚᱱ ᱮᱢ ᱫᱟᱲᱮᱭᱟᱜ ᱠᱟᱱᱟ ᱾ ᱟᱨ ᱡᱟᱸᱦᱟ ᱞᱮᱠᱟ ᱟᱵᱚᱱᱟᱜ ᱟᱭᱳ ᱟᱲᱟᱝ ᱛᱮ ᱥᱮᱪᱮᱫ ᱨᱮᱱᱟᱜ ᱟᱸᱻ ᱵᱚᱱᱫᱮᱡᱽ ᱵᱮᱵᱚᱥᱛᱟ ᱵᱟᱹᱱᱩᱜᱼᱟ ᱾ ᱟᱸ ᱤᱱᱟᱹ ᱵᱮᱜᱚᱨ ᱟᱵᱚ ᱟᱹᱛᱩ ᱴᱚᱞᱟ ᱟᱸ ᱤᱛᱩᱱ ᱟᱥᱲᱟ ᱠᱚ ᱨᱮᱱᱟᱜ ᱢᱤᱫ ᱵᱟᱨ ᱚᱵᱷᱟᱵᱽ ᱢᱮᱱᱟᱜ ᱜᱮᱭᱟ ᱟᱫᱚ ᱢᱟᱥᱮ ᱱᱚᱣᱟ ᱨᱮ ᱱᱚᱣᱟ ᱥᱚᱢᱚᱥᱥᱟ ᱥᱚᱢᱟᱫᱷᱟᱱ ᱨᱮ ᱟᱹᱵᱤᱱ ᱢᱮᱱ ᱵᱤᱱ ᱡᱮ, ᱮᱸ ᱟᱵᱚ ᱡᱟᱸᱦᱟ ᱞᱮᱠᱟ ᱢᱟᱹᱡᱷᱤ ᱯᱟᱨᱜᱟᱱᱟ ᱥᱤᱥᱴᱮᱢ ᱢᱮᱱᱟᱜ ᱛᱟᱵᱚᱱᱟ ᱡᱟᱸᱦᱟ ᱞᱮᱠᱟ ᱟᱹᱛᱩ ᱴᱚᱞᱟ ᱨᱮ ᱢᱚᱬᱮ ᱵᱟᱵᱟ ᱠᱚ ᱢᱮᱱᱟᱜ ᱠᱚᱣᱟ ᱟᱨ ᱱᱤᱛ ᱦᱟᱨᱟ ᱡᱩᱣᱟᱹᱱ ᱠᱚ ᱢᱮᱱᱟᱜ ᱠᱚᱣᱟ, ᱱᱚᱜᱼᱚ ᱱᱚᱣᱟ ᱥᱚᱢᱚᱥᱥᱟ ᱥᱚᱢᱟᱫᱷᱟᱱ ᱞᱟᱹᱜᱤᱫ ᱾ ᱟᱵᱚᱱᱟᱜ ᱪᱮᱫ ᱮᱱᱮᱢ ᱛᱟᱦᱮᱸ ᱫᱟᱲᱮᱭᱟᱜᱼᱟ ᱟᱨ ᱚᱱᱟ ᱨᱮᱱᱟᱜ ᱯᱟᱱᱛᱷᱟ ᱪᱮᱫ ᱪᱮᱫ? ᱦᱟᱛᱟᱣ ᱞᱮᱠᱷᱟᱱ ᱟᱵᱚ ᱱᱚᱜ-ᱚ ᱱᱚᱣᱟ ᱥᱚᱢᱚᱥᱟ ᱠᱷᱚᱱᱟᱜ ᱵᱚᱱ ᱚᱣᱟᱨ ᱫᱩᱜ ᱫᱟᱲᱮᱭᱟᱜᱼᱟ ᱾
ᱦᱳᱭ ᱟᱹᱰᱤ ᱡᱚᱛᱷᱟᱛ ᱠᱟᱛᱷᱟ ᱵᱤᱱ ᱢᱮᱱ ᱠᱮᱜᱼᱟ ᱾ ᱱᱚᱣᱟ ᱨᱮ ᱟᱵᱚ ᱡᱟ ᱡᱟᱸᱦᱟ ᱞᱮᱠᱟ ᱟᱹᱛᱩ ᱢᱚᱬᱮ ᱦᱚᱲ ᱢᱚᱬᱮ ᱢᱚᱬᱮ ᱵᱟᱵᱟ ᱢᱮᱱᱟᱜ ᱟᱠᱟᱫ ᱠᱚᱣᱟ ᱩᱱᱠᱩ ᱢᱟ ᱦᱳᱭ ᱛᱟᱦᱮᱱ ᱜᱮᱭᱟ ᱠᱚ ᱟᱛᱳ ᱨᱮᱱ ᱠᱷᱟᱢ-ᱠᱷᱩᱱᱴᱤ ᱠᱟᱱᱟ ᱠᱚ ᱟᱛᱩ ᱪᱟᱪᱞᱟᱣ ᱤᱭᱟᱹ ᱠᱟᱱᱟ ᱠᱚ ᱢᱮᱱᱠᱷᱟᱱ ᱩᱱᱠᱩ ᱥᱟᱶᱛᱮ ᱟᱵᱚᱨᱮᱱ ᱮᱸᱻ ᱟᱭᱳ-ᱵᱟᱵᱟ ᱠᱚ ᱱᱩᱠᱩᱣᱟᱜ ᱢᱤᱫᱴᱟᱝ ᱟᱸᱻ ᱟᱠᱚ ᱾ ᱡᱚᱴᱟᱣ ᱯᱚᱴᱟᱣ ᱟᱹᱰᱤ ᱡᱩᱨ ᱛᱟᱸᱦᱮ ᱫᱚᱨᱠᱟᱨ ᱠᱟᱱᱟ ᱟᱨ ᱚᱱᱟ ᱥᱟᱶᱛᱮ ᱡᱟᱸᱦᱟ ᱠᱚ ᱢᱟᱹᱭ ᱵᱟᱹᱵᱩ ᱛᱟᱠᱚ ᱠᱚ ᱩᱢᱮᱨ, ᱠᱚ ᱦᱚ ᱦᱩᱭ ᱟᱠᱟᱱ ᱛᱟᱠᱚᱣᱟ ᱢᱚᱴᱟᱢᱩᱴᱤ ᱩᱢᱮᱨᱟᱱ ᱦᱩᱭ ᱟᱠᱟᱱᱟ ᱠᱚ, ᱩᱸ ᱩᱱᱠᱩ ᱠᱚᱣᱟᱜ ᱦᱚᱸ ᱱᱚᱸᱰᱮ ᱢᱤᱫᱴᱟᱝ ᱵᱷᱩᱢᱤᱠᱟ ᱟᱞᱤᱧ ᱞᱤᱧ ᱮᱸ ᱧᱮᱞᱮᱜᱼᱟ ᱡᱮ ᱠᱩ ᱦᱚᱸ ᱱᱩᱠᱩ ᱟᱛᱩ ᱢᱚᱬᱮ ᱦᱚᱲ ᱥᱟᱞᱟᱜ ᱥᱮ ᱟᱭᱳ-ᱵᱟᱵᱟ ᱥᱟᱞᱟᱜ ᱱᱩᱠᱩᱣᱟᱜ ᱦᱚᱸ ᱢᱤᱫᱴᱟᱝ ᱾ ᱡᱚᱴᱟᱣ ᱯᱚᱴᱟᱣ ᱫᱚᱨᱠᱟᱨ ᱠᱟᱱᱟ ᱾ ᱱᱚᱣᱟ ᱡᱚᱴᱟᱣ ᱯᱚᱴᱟᱣ ᱛᱟᱞᱟ ᱛᱮᱜᱮ ᱚᱞᱚᱜ ᱯᱟᱲᱦᱟᱣ, ᱜᱤᱫᱽᱨᱟᱹ ᱪᱤᱠᱟᱛᱮ ᱠᱚᱨᱟᱣ ᱦᱚᱪᱚ ᱠᱚ ᱦᱩᱭᱩᱜᱼᱟ ᱾ᱪᱮᱛ ᱞᱮᱠᱟ ᱵᱚ ᱪᱤᱠᱟᱹᱭᱟ, ᱯᱟᱹᱦᱤᱞ ᱫᱚ ᱩᱱᱟᱹᱝ ᱤᱛᱩᱱᱟᱥᱲᱟ ᱠᱚ ᱵᱟᱝ ᱛᱟᱦᱮᱸ ᱠᱟᱱ ᱨᱮᱦᱚᱸ ᱱᱤᱛᱚᱜ ᱫᱚ ᱴᱚᱴᱷᱟ ᱡᱟᱹᱱᱤ ᱟᱵᱚ ᱱᱤᱛᱚᱜ ᱫᱚ, ᱤᱥᱠᱩᱞ ᱤᱛᱩᱱ ᱟᱥᱲᱟ ᱠᱚᱦᱚᱸ ᱵᱮᱱᱟᱣ ᱠᱟᱱ ᱜᱮᱭᱟ᱾ ᱟᱫᱚ ᱚᱱᱟ ᱠᱚᱜᱮ ᱡᱚᱴᱟᱣ ᱯᱚᱴᱟᱣ ᱜᱮ ᱦᱟᱯᱛᱟ ᱠᱤᱭᱟᱹ, ᱡᱩᱫᱤ ᱟᱠᱚ ᱠᱚ ᱢᱚᱱᱮᱭᱟ ᱡᱮ ᱵᱟᱝᱟ ᱟᱵᱚ ᱟᱛᱩ ᱨᱮᱱ ᱜᱤᱫᱟᱹᱨ ᱠᱚ ᱞᱟᱹᱜᱤᱫ ᱫᱚ ᱟᱵᱚ ᱢᱤᱜᱴᱟᱝ ᱱᱚᱝᱠᱟ ᱠᱩᱨᱩᱢᱩᱴᱩ ᱵᱚᱱ, ᱵᱮᱱᱟᱣᱟ ᱡᱮ ᱦᱟᱯᱛᱟ ᱨᱮ ᱵᱟᱨ ᱥᱤᱧ ᱥᱮ ᱯᱮ ᱢᱟᱦᱟ ᱫᱚ ᱢᱟ ᱡᱚᱛᱚ ᱜᱤᱫᱽᱨᱟᱹ ᱠᱚ ᱵᱷᱮᱡᱟ ᱠᱚᱯᱮ ᱟᱨ ᱱᱚᱰᱮ ᱟᱵᱚᱨᱮᱱ ᱡᱟᱦᱟᱸ ᱛᱤᱱᱟᱹᱜ ᱢᱟᱹᱭ ᱵᱟᱹᱵᱩ ᱛᱟᱠᱚ ᱠᱚ, ᱞᱟᱦᱟ ᱥᱮᱜ ᱠᱚ ᱚᱞ ᱤᱫᱤᱭ ᱠᱟᱜᱼᱟ ᱩᱱᱠᱩ ᱟᱛᱮ ᱡᱮᱢᱚᱱ ᱚᱱᱟ ᱠᱚᱫᱚ ᱟᱵᱚ ᱵᱚᱱ ᱪᱮᱫ ᱦᱚᱪᱚ ᱫᱟᱲᱮᱭᱟ ᱠᱚᱢᱟ᱾ ᱛᱟᱦᱮᱞᱮ ᱠᱷᱟᱱ ᱜᱮ ᱟᱵᱚ ᱱᱟᱝ ᱱᱚᱣᱟ ᱵᱮ ᱞᱟᱦᱟᱱᱛᱤ ᱨᱮᱱᱟᱜ ᱡᱟᱦᱟᱸ ᱰᱟᱦᱟᱨ ᱚᱱᱟ ᱟᱵᱚ ᱵᱚᱱ ᱠᱷᱟᱴᱚ ᱫᱟᱲᱮᱭᱟᱜ ᱛᱮ ᱞᱟᱦᱟᱱᱛᱤ ᱰᱟᱦᱟᱨ ᱵᱚᱱ, ᱯᱟᱸᱡᱟ ᱧᱟᱢ ᱫᱟᱲᱮᱭᱟᱜᱼᱟ᱾
ᱟᱪᱷᱟ ᱜᱚᱢᱠᱮ ᱦᱳᱭ ᱚᱱᱟ ᱫᱚ ᱟᱹᱰᱤ ᱥᱟᱹᱨᱤ ᱠᱟᱛᱷᱟ ᱠᱟᱱᱟ ᱟᱭᱳ ᱵᱟᱵᱟ ᱩᱱᱠᱩ ᱡᱩᱫᱤ ᱵᱚᱱ ᱢᱤᱛ ᱴᱷᱮᱱ ᱵᱚᱱ ᱫᱩᱲᱩᱵ ᱧᱟᱯᱟᱢ ᱫᱟᱲᱮᱭᱟ ᱠᱚᱣᱟ᱾ ᱟᱪᱷᱟ ᱱᱚᱜᱼᱚ ᱱᱚᱣᱟᱴᱟᱜ ᱠᱤ ᱟᱵᱚ ᱟᱛᱩ ᱴᱚᱞᱟᱨᱮ ᱱᱚᱣᱟ ᱠᱤ ᱧᱮᱞᱚᱜ ᱠᱟᱱᱟ? ᱡᱟᱦᱟᱸ ᱞᱮᱠᱟ ᱟᱹᱵᱤᱱ ᱚᱲᱟᱜ ᱯᱟᱥᱮᱨ ᱚᱲᱟᱜ ᱡᱟᱦᱟᱸᱭ ᱢᱮᱱᱟᱭᱟ ᱢᱟᱱᱮ ᱟᱹᱛᱩ ᱴᱚᱞᱟ ᱨᱮ ᱡᱟᱦᱟᱸ ᱛᱤᱱᱟᱹᱜ ᱟᱭᱳ ᱵᱟᱵᱟ ᱠᱚ ᱢᱮᱱᱟᱜ ᱠᱚᱣᱟ ᱵᱚᱭᱦᱟ ᱠᱚ ᱢᱮᱱᱟᱜ ᱠᱚᱣᱟ
ᱱᱚᱜᱱᱟ ᱥᱩᱞᱩᱠ ᱡᱤᱱᱤᱥᱴᱟᱜ ᱵᱟᱹᱱᱩᱜ ᱠᱟᱜ ᱠᱷᱟᱹᱛᱤᱨ ᱛᱮᱜᱮ ᱱᱚᱣᱟ ᱟᱱᱟᱴ ᱟᱵᱚᱱᱟᱝ ᱦᱩᱭᱩᱜ ᱠᱟᱱᱟ ᱾ ᱛᱚ ᱱᱚᱣᱟ ᱥᱩᱞᱩᱠ ᱟᱵᱚ ᱛᱮᱭᱟᱨ ᱦᱩᱭᱩᱜ ᱛᱟᱵᱚᱱᱟ ᱱᱤᱛᱚᱝ᱾ ᱟᱨ ᱥᱩᱞᱩᱠ ᱵᱟᱝᱠᱷᱟᱱ ᱪᱮᱜ ᱚᱠᱟ ᱠᱟᱹᱢᱤ ᱦᱚᱸ ᱵᱟᱭ ᱡᱩᱛᱟᱹᱜᱼᱟ ᱵᱟᱭ ᱜᱟᱱᱚᱜᱚᱜᱼᱟ ᱫᱩᱞᱟᱹᱲ ᱵᱟᱝᱠᱷᱟᱱ ᱚᱠᱟ ᱠᱟᱹᱢᱤ ᱨᱮᱦᱚᱸ ᱥᱟᱹᱜᱩᱱ ᱵᱟᱭ ᱧᱟᱢᱚᱜᱚᱜᱼᱟ᱾ ᱥᱩᱞᱩᱠ ᱟᱨ ᱫᱩᱞᱟᱹᱲ ᱫᱚ ᱱᱚᱝᱠᱟᱱ ᱡᱤᱱᱤᱥ ᱠᱟᱱᱟ ᱢᱟᱱᱮ ᱵᱟᱝ ᱜᱟᱱᱚᱜᱟᱜ ᱦᱚᱸ ᱜᱟᱱ ᱜᱚᱫᱚᱜᱼᱟ ᱚᱸᱰᱮ ᱫᱚ᱾ ᱟᱨ, ᱡᱟᱦᱟᱸᱨᱮ ᱥᱩᱞᱩᱠ ᱟᱨ ᱫᱩᱞᱟᱹᱲ ᱵᱟᱝ ᱛᱟᱦᱮᱱᱟ᱾ ᱦᱤᱯᱤᱥᱟᱹ ᱡᱟᱦᱟᱸ ᱨᱮ ᱛᱟᱦᱮᱸᱱᱟ ᱚᱸᱰᱮ ᱫᱚ ᱡᱟᱦᱟᱸ ᱛᱤᱱᱟᱹᱜ ᱜᱮ ᱱᱩᱠᱩ ᱟᱹᱛᱩ ᱢᱚᱬᱮ ᱦᱚᱲ ᱢᱚᱬᱮ ᱵᱟᱵᱟ ᱟᱛᱮ ᱟᱭᱳ ᱵᱟᱵᱟ ᱠᱚ ᱫᱩᱲᱩᱵ ᱠᱟᱛᱮᱜ ᱟᱵᱚ ᱜᱤᱫᱽᱨᱟᱹ ᱟᱵᱚᱨᱮᱱ ᱜᱤᱫᱟᱹᱨ ᱠᱚ ᱞᱟᱹᱜᱤᱫ ᱵᱚᱱ ᱞᱟᱦᱟᱱᱛᱤ ᱨᱮᱱᱟᱜ ᱵᱚᱱ ᱩᱭᱦᱟᱹᱨ ᱨᱮᱦᱚᱸ ᱩᱱᱟᱹᱜ ᱫᱚ ᱵᱟᱭ ᱡᱚᱛᱷᱟᱛᱚᱜᱼᱟ᱾ ᱛᱚ ᱚᱱᱟ ᱠᱷᱟᱹᱛᱤᱨ ᱡᱚᱛᱚ ᱠᱷᱚᱱᱟᱜ ᱢᱟᱲᱟᱝ ᱫᱚᱨᱠᱟᱨᱚᱜ ᱠᱟᱱᱟ ᱟᱵᱚᱣᱟᱜ ᱡᱚᱴᱟᱣ ᱟᱨ ᱯᱚᱴᱟᱣ ᱱᱚᱣᱟ ᱟᱹᱰᱤ ᱢᱟᱨᱟᱝ ᱞᱟᱹᱠᱛᱤ ᱠᱟᱱᱟ᱾ ᱟᱹᱵᱤᱱᱤᱡ ᱯᱟᱥᱮᱨ ᱚᱲᱟᱜ ᱟᱹᱞᱤᱧᱤᱡ ᱯᱟᱥᱮᱨ ᱚᱲᱟᱜ ᱦᱚᱲ ᱥᱟᱞᱟᱜ ᱟᱵᱚᱣᱟᱜ ᱥᱩᱞᱩᱠ ᱛᱟᱦᱮᱸ ᱫᱚᱨᱠᱟᱨ ᱠᱟᱱᱟ᱾
ᱟᱪᱪᱷᱟ ᱜᱚᱢᱠᱮ ᱢᱤᱫᱴᱟᱝ ᱠᱟᱛᱷᱟ ᱩᱭᱦᱟᱹᱨᱚᱜᱼᱟ ᱜᱩᱨᱩ ᱜᱚᱝᱠᱮᱭᱟᱜ, ᱡᱟᱦᱟᱸ ᱫᱚ ᱢᱟᱱᱮ ᱟᱵᱚᱱᱟᱜ ᱟᱜᱟᱢ ᱢᱟ ᱧᱩᱛᱟᱹᱛ ᱜᱮ ᱧᱮᱞᱚᱜ ᱠᱟᱱ ᱚᱱᱮ ᱪᱮᱛᱮᱛᱮ ᱱᱚᱣᱟ ᱡᱟᱹᱛᱤ ᱫᱷᱚᱨᱚᱢ ᱵᱚᱱ ᱫᱚᱦᱚᱭᱟ᱾ ᱡᱟᱦᱟᱸ ᱞᱮᱠᱟ ᱞᱟᱹᱭ ᱨᱩᱣᱟᱹᱲ ᱠᱟᱫᱟᱭ ᱡᱮ ᱜᱚᱯᱚᱲᱚ ᱵᱚᱱ ᱛᱟᱦᱮᱸᱱ ᱜᱚᱯᱚᱲᱚᱵᱚ ᱠᱟᱹᱢᱤ ᱫᱩᱯᱞᱟᱹᱲ ᱵᱚᱱ ᱛᱟᱦᱮᱱ ᱱᱚᱜᱼᱚ ᱱᱚᱣᱟ ᱠᱟᱛᱷᱟᱴᱟᱜ ᱛᱤᱱᱟᱹᱜ ᱥᱟᱹᱨᱤᱭᱟ ᱟᱨᱠᱤ ᱟᱵᱚ ᱱᱚᱣᱟ ᱡᱩᱢᱤᱫ ᱞᱟᱹᱜᱤᱫ ᱥᱮ ᱟᱵᱚ ᱞᱟᱦᱟᱱᱛᱤ ᱞᱟᱹᱜᱤᱫ ᱛᱮ ᱱᱚᱣᱟ ᱟᱵᱚ ᱦᱚᱸ ᱜᱷᱟᱨᱚᱸᱡ ᱛᱟᱞᱟᱨᱮ ᱟᱵᱚ ᱟᱵᱚᱱᱟᱜ ᱞᱚᱭᱚᱝ ᱛᱟᱞᱟᱨᱮ ᱱᱚᱣᱟᱴᱟᱜ ᱛᱤᱱᱟᱹᱜ ᱜᱟᱱ ᱥᱟᱹᱨᱤᱭᱟ ᱥᱮ ᱱᱚᱣᱟ ᱨᱮᱱᱟᱜ ᱥᱟᱹᱲᱤᱭᱟᱹᱲ ᱢᱮᱱᱟᱜᱼᱟ᱾
ᱟᱹᱰᱤ ᱜᱟᱱ ᱱᱚᱣᱟ ᱨᱮᱱᱟᱜ ᱫᱚ ᱥᱟᱹᱨᱤᱭᱟᱹᱲ ᱢᱮᱱᱟᱜ ᱟᱠᱟᱫᱟ ᱠᱟᱨᱚᱱ ᱟᱵᱚᱨᱮᱱ ᱵᱤᱨ ᱵᱟᱱᱴᱟ ᱠᱚ ᱟᱵᱚᱨᱮᱱ ᱯᱚᱸᱰᱤᱛ ᱠᱚ ᱡᱟᱦᱟᱸ ᱯᱟᱹᱨᱥᱤ ᱥᱤᱧ ᱪᱟᱸᱫᱚ ᱯᱚᱱᱰᱤᱛ ᱨᱚᱜᱷᱩᱱᱟᱛᱷ ᱢᱩᱨᱢᱩ ᱟᱵᱚ ᱡᱟᱹᱛᱤ ᱨᱮ ᱡᱟᱦᱟᱸᱭ ᱢᱮᱱᱟᱜ ᱟᱠᱟᱫᱮᱭᱟ᱾ ᱱᱩᱭ ᱫᱚ ᱚᱸ ᱢᱟᱹᱱ ᱢᱤ ᱢᱮᱱᱛᱮᱜᱮ ᱦᱚᱲ ᱠᱚ ᱴᱷᱤᱠᱟᱹᱭ ᱠᱟᱫᱮᱭᱟ ᱵᱮᱥᱤᱨ ᱵᱷᱟᱜ ᱦᱚᱲ ᱢᱟᱹᱱᱢᱤ ᱢᱮᱱᱛᱮ ᱠᱚ ᱵᱟᱰᱟᱭᱟ ᱢᱮᱱᱠᱷᱟᱱ ᱵᱟᱝ ᱱᱩᱭ ᱫᱚ ᱢᱟᱹᱱᱢᱤ ᱫᱚᱭ ᱵᱟᱝ ᱠᱟᱱᱟ ᱢᱟᱹᱱᱢᱤ ᱨᱩᱯ ᱛᱮ ᱢᱤᱫ ᱵᱚᱸᱜᱟ ᱠᱟᱱᱟᱭ ᱱᱩᱭ ᱫᱚ᱾ ᱟᱫᱚ ᱵᱚᱸᱜᱟ ᱫᱚ ᱟᱜᱟᱢ ᱫᱚ ᱟᱨ ᱫᱤᱜᱟᱹᱢ ᱱᱩᱠᱩ ᱫᱚ ᱡᱚᱛᱚ ᱠᱚ ᱧᱮᱞ ᱧᱟᱢ ᱛᱟᱦᱮᱸᱫ ᱾ ᱴᱷᱤᱠᱟᱹᱭ ᱛᱟᱦᱮᱸᱫ ᱠᱚ ᱚᱱᱟ ᱠᱷᱟᱹᱛᱤᱨ ᱜᱮ ᱜᱩᱨᱩ ᱜᱚᱢᱠᱮ ᱚᱱᱟᱭ ᱨᱚᱲ ᱦᱚᱴᱚ ᱞᱮᱫ ᱡᱮ ᱜᱚᱯᱚᱲᱚ ᱵᱚᱱ ᱛᱟᱦᱮᱱᱟ ᱫᱩᱯᱩᱞᱟᱹᱲ ᱵᱚᱱ ᱛᱟᱦᱮᱱᱟ ᱚᱱᱟ ᱞᱮᱠᱟ ᱛᱮᱜᱮ ᱡᱚᱛᱚ ᱟᱵᱚ ᱠᱟᱹᱢᱤ ᱵᱚᱱ ᱛᱚᱨᱟᱣᱟ ᱾ ᱟᱫᱚ ᱢᱮᱱᱠᱷᱟᱱ ᱚᱱᱟ ᱫᱚ ᱨᱚᱲᱟᱜ ᱫᱚ ᱨᱚᱲ ᱨᱮᱜᱮ ᱛᱟᱦᱮᱸᱭᱮᱱ ᱛᱟᱭᱟ ᱾ ᱦᱚᱲ ᱱᱩᱱᱟᱹᱜ ᱠᱚ ᱟᱹᱠᱤᱞ ᱤᱫᱤᱭᱮᱱᱟ ᱾ ᱮᱸ ᱜᱩᱨᱩ ᱵᱟᱠᱚ ᱴᱷᱤᱠᱟᱹᱭ ᱠᱟᱱᱟ ᱜᱩᱨᱩ ᱠᱚ ᱛᱟᱞᱚᱢ ᱠᱮᱫᱮᱭᱟ ᱯᱟᱨᱚᱢ ᱠᱮᱫᱮᱭᱟ ᱾ ᱚᱱᱟ ᱠᱷᱟᱹᱛᱤᱨ ᱟᱫᱚ ᱟᱭᱟᱜ ᱨᱚᱲᱟᱜ ᱫᱚ ᱨᱚᱲ ᱜᱮ ᱛᱟᱦᱮᱸ ᱭᱮᱱᱟ ᱾ ᱚᱱᱟ ᱡᱩᱫᱤ ᱟᱵᱚ ᱵᱚ ᱟ ᱯᱟᱞᱚᱱ ᱤᱫᱤ ᱫᱟᱲᱮ ᱠᱮᱭᱟ ᱛᱟᱦᱚᱞᱮ ᱟᱵᱚ ᱫᱚ ᱱᱩᱱᱟᱹᱜ ᱢᱩᱦᱤᱢ ᱨᱮᱫᱚ ᱱᱤᱛᱚᱜ ᱫᱚ ᱵᱟᱵᱚ ᱧᱩᱨ ᱠᱚᱜ-ᱟ ᱾
ᱟᱵᱚ ᱜᱩᱨᱩ ᱠᱚ ᱵᱟᱵᱚ ᱴᱷᱤᱠᱟᱹᱭᱮᱫ ᱠᱚᱣᱟ ᱟᱵᱚ ᱡᱟᱹᱛᱤ ᱨᱮ ᱚᱸᱜ ᱚᱱᱟ ᱠᱚ ᱟᱵᱚᱣᱟᱜ ᱢᱤᱫᱴᱟᱝ ᱵᱮ ᱞᱟᱦᱟᱱᱛᱤ ᱨᱮᱱᱟᱜ ᱦᱚᱸ ᱢᱤᱫᱴᱟᱝ ᱠᱟᱨᱚᱱ ᱠᱟᱱ ᱛᱟᱵᱚᱱᱟ ᱾
ᱦᱚᱭ ᱜᱚᱝᱠᱮ ᱟᱫᱚ ᱱᱤᱭᱟᱹ ᱚᱠᱛᱚ ᱨᱮ ᱱᱤᱛᱚᱜ ᱡᱟᱦᱟᱸ ᱱᱚᱣᱟ ᱦᱮᱯᱮᱨᱤᱭᱟᱹᱣ ᱡᱩᱜᱽ ᱨᱮ ᱥᱮ ᱟᱵᱚ ᱱᱤᱛᱚᱜ ᱠᱟᱹᱣᱰᱤᱭᱨᱤ ᱥᱮᱱᱛᱮ ᱡᱩᱫᱤ ᱵᱚᱱ ᱧᱮᱞᱟ, ᱛᱚ ᱠᱟᱹᱣᱰᱤ ᱟᱨᱤ ᱠᱟᱱᱟ ᱾ ᱡᱟᱦᱟᱸᱭ ᱡᱟᱹᱛᱤ ᱜᱮ ᱦᱩᱭᱩᱜ, ᱡᱟᱦᱟᱸᱭ ᱢᱟᱹᱱᱢᱤ ᱜᱮ ᱦᱩᱭᱩᱜ ᱾ ᱠᱟᱹᱣᱰᱤ ᱟᱹᱨᱤᱭᱟᱜ ᱚᱱᱟ ᱟᱹᱨᱤ ᱨᱮᱫᱚ ᱩᱱᱤ, ᱮ ᱛᱟᱦᱮᱸ ᱛᱮᱜᱮ ᱦᱩᱭ ᱟᱭ ᱛᱟᱭᱟ ᱾ ᱟᱨ ᱚᱱᱟ ᱟᱹᱨᱤᱛᱮ ᱵᱟᱭ ᱪᱟᱞᱟᱣ ᱞᱮᱱᱠᱷᱟᱱ ᱢᱟ ᱫᱤᱥᱚᱢ ᱨᱮ ᱢᱟ ᱴᱟᱦᱟᱨᱟᱣ ᱢᱟ ᱢᱩᱥ ᱠᱤᱞ ᱜᱮ ᱛᱟᱭᱟ ᱮᱱᱠᱷᱟᱱ ᱢᱟ ᱟᱹᱵᱤᱱ ᱱᱚᱣᱟ ᱞᱟᱹᱭ ᱵᱤᱱ ᱮᱸ ᱟᱵᱚᱱᱟᱜ ᱮᱸ ᱠᱟᱹᱣᱰᱤ ᱟᱹᱨᱤ ᱦᱚᱸ ᱟᱵᱚ ᱪᱮᱫ ᱞᱮᱠᱟ ᱛᱮᱵᱚᱱ ᱠᱮᱴᱮᱡᱟ ᱡᱟᱦᱟᱸ ᱫᱚ ᱟᱵᱚᱱᱟᱜ, ᱥᱮᱪᱮᱫ ᱢᱮᱱ ᱫᱚ ᱦᱩᱭᱩᱜ ᱠᱟᱱᱟ ᱥᱮᱪᱮᱫ ᱟᱵᱚ ᱥᱮᱪᱮᱫ ᱥᱮᱱᱛᱮ ᱢᱟᱲᱟᱝ ᱦᱩᱭᱩᱜ ᱛᱟᱵᱚᱱᱟ ᱾ ᱮᱱᱠᱷᱟᱱ ᱥᱮᱪᱮᱫ ᱵᱚᱱ ᱢᱟᱲᱟᱝ ᱠᱷᱟᱱ ᱚᱱᱟ ᱠᱟᱹᱣᱰᱤ ᱟᱹᱨᱤ ᱥᱮᱪᱮᱫ ᱨᱮ ᱛᱤᱱᱟᱹᱜ ᱜᱟᱱ ᱮᱴᱠᱮᱴᱚᱬᱮ ᱥᱤᱨᱡᱟᱹᱣ ᱮᱫᱟᱭ ᱚᱱᱟ ᱮᱵᱚᱝ ᱪᱮᱫ ᱞᱮᱠᱟᱛᱮ ᱚᱱᱟ, ᱮᱸ ᱥᱚᱞᱦᱮ ᱭᱟᱵᱚᱱ᱾
ᱦᱳᱭ ᱱᱤᱛᱚᱜᱟᱜ ᱱᱟᱝ ᱨᱮ ᱟᱵᱚ ᱵᱟᱧᱪᱟᱣ ᱛᱟᱦᱮᱸ ᱞᱟᱹᱜᱤᱫ ᱞᱟᱹᱜᱤᱫ ᱛᱮᱠᱷᱟᱱ ᱫᱚ ᱠᱟᱹᱣᱰᱤ ᱟᱹᱰᱤ ᱢᱟᱨᱟᱝ ᱢᱤᱫᱴᱟᱝ ᱫᱟᱲᱮ ᱠᱟᱱᱟ᱾ ᱮᱸᱻ ᱵᱟᱠᱚ ᱞᱟᱹᱭᱟ ᱠᱟᱹᱣᱰᱤ ᱟᱹ ᱢᱩᱨᱟᱹᱭ ᱡᱟᱦᱟᱸᱭᱟᱜ ᱠᱟᱹᱣᱰᱤ ᱫᱷᱚᱱ ᱡᱟᱸᱦᱟᱸᱭᱟᱜ ᱛᱟᱸᱦᱮᱱᱟ ᱩᱱᱤ ᱫᱚ ᱮᱸ ᱟᱹᱰᱤ ᱠᱤ ᱪᱷᱩ ᱟᱹᱵᱤᱱ ᱵᱤᱱ ᱠᱟᱹᱢᱤ ᱫᱟᱲᱮᱭᱟᱜ-ᱟ, ᱥᱟᱶᱛᱟ ᱞᱟᱹᱜᱤᱫ ᱫᱤᱥᱚᱢ ᱞᱟᱹᱜᱤᱫ ᱦᱮᱸ ᱢᱮᱱᱠᱷᱟᱱ ᱟᱵᱚ ᱱᱚᱝᱠᱟ ᱟᱠᱟᱱᱟ ᱱᱤᱛᱚᱜ ᱢᱚᱱᱮ ᱨᱟᱨᱟᱜ ᱠᱟᱱ ᱨᱮᱦᱚᱸᱭ ᱢᱮᱱᱠᱷᱟᱱ ᱟᱵᱚ ᱠᱟᱹᱣᱰᱤ ᱢᱩᱨᱟᱹᱭ ᱵᱟᱹᱱᱩᱜ ᱛᱟᱵᱚ ᱠᱷᱟᱹᱛᱤᱨ ᱟᱵᱚ ᱪᱮᱫ ᱦᱚᱸ ᱵᱟᱵᱚ ᱪᱤᱠᱟᱹ ᱫᱟᱲᱮᱭᱟᱜ ᱠᱟᱱᱟ ᱾ ᱟᱫᱚ ᱠᱟᱹᱣᱰᱤ ᱢᱩᱨᱟᱹᱭ ᱮᱸᱜ ᱟᱵᱚ ᱚᱻ ᱥᱟᱢ ᱴᱟᱣ ᱫᱚᱦᱚ ᱞᱟᱹᱜᱤᱫ ᱛᱮᱠᱷᱟᱱ ᱫᱚ ᱮᱸ ᱟᱵᱚᱣᱟᱜ ᱡᱚᱛᱚ ᱠᱷᱚᱱᱟᱜ ᱢᱟᱲᱟᱝ ᱞᱟᱹᱠᱛᱤ ᱠᱟᱱᱟ ᱚᱞ ᱯᱟᱲᱦᱟᱣ ᱾ ᱟᱸᱜ ᱚᱱᱟ ᱠᱷᱟᱹᱛᱤᱨ ᱟᱵᱚ ᱦᱟᱸᱱᱮ ᱜᱩᱨᱩ ᱜᱚᱢᱠᱮᱭᱟᱜ ᱠᱟᱛᱷ ᱜᱮ ᱩᱭᱦᱟᱹᱨ ᱦᱮᱡ ᱜᱚᱫᱚᱜ-ᱟ, ᱩᱱᱠᱤᱱ ᱠᱤᱱ ᱢᱮᱱ ᱠᱟᱫᱟ, ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢᱦᱚᱸ ᱢᱮᱱᱟᱢ, ᱚᱞᱮᱢ ᱟᱫ ᱞᱮᱨᱮ ᱨᱚᱲᱮᱢ ᱟᱫ ᱞᱮ ᱫᱷᱚᱨᱚᱢ ᱮᱢ ᱟᱫ ᱞᱮᱨᱮ ᱟᱢᱦᱚᱢ ᱟᱫᱚᱜ ᱾ ᱟᱫᱚ ᱚᱱᱟ ᱠᱷᱟᱹᱛᱤᱨ ᱟᱹᱠᱤᱱ ᱦᱚᱸ ᱠᱚᱞ ᱜᱮᱠᱤᱱ ᱢᱟᱲᱟᱝ ᱠᱤᱱ ᱫᱚᱦᱚ ᱠᱮᱫᱟ, ᱟᱫᱚ ᱚᱞ ᱥᱟᱶᱼᱥᱟᱶᱛᱮ ᱟᱵᱚ ᱨᱚᱲ ᱨᱚᱲ ᱥᱟᱶᱼᱥᱟᱶᱛᱮ ᱟᱵᱚ ᱟᱻ ᱫᱷᱚᱨᱚᱢ ᱦᱚᱸ ᱟᱵᱚᱣᱟᱜ ᱧᱮᱞ ᱫᱚᱨᱠᱟᱨ ᱠᱟᱱᱟ ᱯᱟᱸᱡᱟ ᱫᱚᱨᱠᱟᱨ ᱠᱟᱱᱟ ᱾ ᱮ ᱛᱚᱵᱮ ᱮᱱᱟᱝ ᱟᱵᱚᱣᱟᱜ ᱱᱚᱜᱼᱚᱭ ᱡᱮ ᱠᱟᱹᱣᱰᱤ ᱨᱮᱱᱟᱜ ᱡᱟᱦᱟᱸ ᱟᱱᱟᱴ ᱠᱟᱛᱷᱟ ᱱᱚᱣᱟ ᱟᱵᱚ ᱵᱚ ᱟᱸ ᱥᱚᱡᱷᱮ ᱫᱟᱲᱮᱭᱟᱜ-ᱟ, ᱚᱞ ᱯᱟᱲᱦᱟᱣ ᱞᱮᱠᱷᱟᱱ ᱫᱤᱥ ᱦᱩᱫᱤᱥ ᱟᱹᱠᱤᱞ ᱜᱮᱭᱟᱱ ᱧᱟᱢᱚᱜᱚᱜ-ᱟ, ᱟᱹᱠᱤᱞ ᱜᱮᱭᱟᱱ ᱧᱟᱢ ᱞᱮᱱᱠᱷᱟᱱ ᱢᱮᱸᱫ ᱵᱩᱥᱟᱹᱲᱚᱜ-ᱟ, ᱢᱮᱫ ᱵᱩᱥᱟᱹᱲ ᱞᱮᱱᱠᱷᱟᱱ ᱵᱩᱜᱤ ᱵᱟᱹᱲᱤᱡ ᱡᱤᱱᱤᱥ ᱟᱵᱚ ᱵᱚᱱ ᱵᱤᱪᱟᱹᱨ ᱫᱟᱲᱮᱭᱟᱜ-ᱟ ᱾ ᱟᱫᱚ ᱚᱱᱟ ᱠᱷᱟᱹᱛᱤᱨ ᱟᱵᱚᱣᱟᱜ ᱚᱱᱟ ᱫᱚ ᱫᱚᱨᱠᱟᱨ ᱜᱮ ᱟᱹᱰᱤᱜᱟᱱ ᱞᱟᱹᱠᱛᱤᱭᱟᱱᱟᱜ ᱜᱮ ᱠᱟᱱ ᱛᱟᱵᱚᱱᱟ ᱾
ᱦᱳᱭ ᱜᱚᱢᱠᱮ ᱱᱤᱛᱚᱜ ᱡᱟᱦᱟᱸ ᱧᱮᱞᱚᱜ ᱠᱟᱱᱟ ᱫᱤᱥᱚᱢ ᱨᱮ ᱮᱸᱻ ᱥᱮ ᱪᱮᱫ ᱥᱮᱱ ᱫᱚ ᱢᱟᱨᱟᱝ ᱟᱠᱟᱱᱟ ᱠᱚ, ᱟᱨ ᱠᱚ ᱢᱟᱲᱟᱝ ᱟᱠᱟᱱᱟ ᱠᱚ ᱾ ᱵᱟᱱᱟᱨ ᱜᱮ ᱮᱸᱜ ᱟᱫᱚ ᱱᱤᱛᱚᱜ ᱠᱟᱱ ᱱᱚᱝᱠᱟᱱ ᱚᱠᱛᱚ ᱨᱮ ᱟᱵᱚ ᱠᱷᱮᱨᱣᱟᱲ ᱵᱚᱝᱥᱟ ᱨᱮᱱ ᱮᱸ ᱜᱤᱫᱟᱹᱨ ᱯᱤᱫᱟᱹᱨ ᱠᱚ ᱥᱮ ᱵᱚᱭᱦᱟ ᱢᱤᱥᱨᱟ ᱠᱚ ᱚᱜ ᱟᱵᱚ ᱱᱤᱛᱚᱜ ᱡᱩᱫᱤ ᱮ ᱜᱩᱨᱩᱣᱟᱜ ᱠᱟᱛᱷᱟ ᱞᱮᱠᱟᱛᱮ ᱜᱩᱨᱩ ᱜᱚᱢᱠᱮᱭᱟᱜ ᱠᱟᱛᱷᱟ ᱞᱮᱠᱟᱛᱮ ᱮᱸ ᱡᱟᱦᱟᱸ ᱞᱮᱠᱟ ᱡᱮ ᱱᱚᱣᱟ ᱫᱤᱥᱚᱢ ᱛᱟᱞᱟᱨᱮ ᱟᱵᱚ ᱦᱚᱸᱵᱚᱱ ᱦᱚᱲ ᱠᱟᱱᱜᱮ, ᱦᱚᱲ ᱠᱚ ᱞᱮᱠᱟ ᱦᱚᱲ ᱠᱚ ᱞᱮᱠᱟ ᱦᱚᱨ ᱵᱚ ᱯᱟᱸᱡᱟᱭ ᱢᱟ, ᱮᱱᱠᱷᱟᱱ ᱱᱚᱜᱼᱚ ᱱᱚᱣᱟ ᱠᱟᱛᱷᱟ ᱡᱟᱦᱟᱸ ᱠᱟᱱᱟ, ᱮᱱᱠᱷᱟᱱ ᱱᱚᱣᱟ ᱠᱟᱛᱷᱟ ᱪᱮᱫ ᱞᱮᱠᱟ ᱟᱵᱚ ᱦᱚᱲᱠᱚ ᱞᱮᱠᱟ ᱦᱚᱲ ᱵᱚ ᱯᱟᱸᱡᱟ ᱞᱮᱠᱷᱟᱱ ᱟᱵᱚ ᱚᱱᱟ ᱡᱟᱭᱜᱟ ᱨᱮᱵᱚᱱ ᱥᱮᱴᱮᱨ ᱫᱟᱲᱮᱭᱟᱜᱼᱟ?
ᱦᱳᱭ ᱜᱩᱨᱩ ᱠᱚᱠᱚ ᱢᱮᱱ ᱦᱚᱴᱚ ᱟᱠᱟᱫᱼᱟ ᱢᱮᱱᱫᱚ ᱩᱱᱠᱩ ᱫᱚ ᱟᱵᱚᱣᱟᱜ ᱟᱻ ᱟᱜᱟᱢ ᱧᱮᱞ ᱠᱟᱛᱮᱫ ᱜᱮᱠᱚ ᱢᱮᱱ ᱠᱟᱫᱟ, ᱦᱚᱲ ᱠᱚ ᱞᱮᱠᱟ ᱦᱚᱲᱵᱚ ᱵᱮᱱᱟᱜ ᱫᱚᱨᱠᱟᱨ ᱜᱮ ᱠᱟᱱᱟ, ᱟᱨ ᱦᱚᱲ ᱠᱚ ᱞᱮᱠᱟ ᱦᱚᱨ ᱵᱚ ᱯᱟᱸᱡᱟᱭᱢᱟ᱾ ᱟᱨ ᱚᱱᱟ ᱯᱟᱸᱡᱟ ᱦᱚᱨ ᱛᱮ ᱚᱱᱟ ᱰᱟᱦᱟᱨ ᱛᱮᱵᱚ ᱥᱮᱱ ᱞᱮᱱᱟᱝ ᱜᱮ ᱟᱵᱚᱱᱟᱜ ᱡᱟᱦᱟᱸ ᱟᱸᱻ ᱢᱟᱱᱮ ᱟᱵᱚ ᱡᱟᱦᱟᱸ ᱵᱚ ᱫᱤᱥᱟᱹ ᱟᱠᱟᱫ ᱫᱚ ᱚᱸᱰᱮ ᱟᱵᱚ ᱵᱚ ᱮᱸᱜ ᱥᱮᱴᱮᱨ ᱫᱟᱲᱮᱭᱟᱜᱼᱟ ᱞᱟᱯᱷᱟᱝ ᱵᱚ ᱥᱮᱴᱮᱨ ᱫᱟᱲᱮᱭᱟᱜᱼᱟ᱾ ᱚᱱᱟ ᱫᱚ ᱡᱟᱸᱦᱟᱱᱟᱜ ᱛᱮᱜᱮ ᱦᱩᱭ ᱫᱟᱲᱮᱭᱟᱜᱼᱟ ᱚᱞ ᱯᱟᱲᱦᱟᱣ ᱛᱮᱦᱚᱸ ᱦᱩᱭ ᱫᱟᱲᱮᱭᱟᱜᱼᱟ, ᱟᱵᱚᱨᱮᱱ ᱢᱟᱹᱭ ᱵᱟᱹᱵᱩ ᱠᱚ ᱪᱟᱹᱠᱨᱤ ᱱᱚᱠᱨᱤ ᱛᱮᱦᱚᱸ ᱦᱩᱭ ᱫᱟᱲᱮᱭᱟᱜᱼᱟ, ᱟᱵᱚᱨᱮᱱ ᱢᱟᱹᱭ ᱵᱟᱹᱵᱩ ᱠᱚ ᱟᱸᱻ ᱠᱷᱮᱞᱳᱰ ᱞᱮᱠᱟ ᱛᱮᱦᱚᱸ ᱦᱩᱭ ᱫᱟᱲᱮᱭᱟᱜᱼᱟ, ᱟᱵᱚᱨᱮᱱ ᱢᱟᱹᱭ ᱵᱟᱹᱵᱩ ᱠᱚ ᱫᱷᱚᱨᱚ ᱱᱚᱜᱼᱚᱭ ᱱᱤᱛᱚᱜ ᱢᱟ ᱤᱞᱮᱠᱴᱨᱚᱱᱤᱠ ᱡᱮ ᱢᱟᱱᱮ ᱥᱳᱥᱟᱞ ᱢᱤᱰᱤᱭᱟ ᱤᱞᱮᱠᱴᱨᱚᱱᱤᱠᱥ ᱱᱚᱝᱠᱟᱱᱟᱝ ᱡᱤᱱᱤᱥ ᱠᱚᱦᱚᱸ ᱢᱮᱱᱟᱜ ᱟᱠᱟᱫ ᱜᱮᱭᱟ, ᱮᱸ ᱱᱚᱣᱟ ᱪᱮᱛᱟᱱ ᱛᱮᱦᱚᱸ ᱦᱩᱭ ᱫᱟᱲᱮᱭᱟᱜᱼᱟ, ᱟᱫᱚ ᱚᱱᱟ ᱫᱚ ᱚᱱᱠᱟᱱ ᱦᱚᱲ ᱵᱚᱱ ᱯᱟᱸᱡᱟ ᱞᱮᱠᱷᱟᱱ ᱞᱮᱱᱟ ᱫᱚ ᱟᱵᱚ ᱵᱚᱱ ᱚᱱᱟ ᱫᱚ ᱡᱚᱛᱷᱟᱛ ᱡᱟᱭᱜᱟ ᱨᱮᱜᱮᱵᱚᱱ ᱥᱮᱴᱮᱨ ᱫᱟᱲᱮᱭᱟᱜᱼᱟ ᱢᱮᱱᱛᱮ ᱟᱞᱤᱧ ᱞᱤᱧ ᱢᱚᱱᱮᱭᱮᱫᱭᱮᱜ ᱼᱟ᱾
ᱟᱪᱪᱷᱟ ᱜᱚᱝᱠᱮ ᱟᱨ ᱢᱤᱫᱴᱟᱝ ᱠᱟᱛᱷᱟ ᱱᱚᱰᱮ ᱦᱟᱸᱜ ᱢᱩᱪᱟᱹᱫ ᱨᱮᱞᱤᱧ ᱞᱟᱹᱭ ᱮᱫᱟ, ᱮᱸ, ᱚᱠᱛᱚ ᱠᱚ ᱠᱷᱟᱴᱚ ᱜᱮᱭᱟ, ᱱᱚᱶᱟ, ᱠᱟᱛᱷᱟ ᱞᱤᱧ ᱞᱟᱹᱭᱫᱟ ᱟᱹᱞᱤᱧ ᱫᱚ ᱥᱮᱪᱮᱫ ᱫᱟᱲᱮ, ᱥᱮᱪᱮᱫ ᱫᱟᱨᱮᱜᱮ, ᱫᱟᱲᱮᱜᱮ ᱢᱟᱨᱟᱝ ᱫᱟᱲᱮ ᱠᱚ ᱞᱟᱹᱭᱟ᱾ ᱟᱸ, ᱥᱮᱪᱮᱫ ᱛᱮ ᱢᱟᱲᱟᱝ ᱞᱮᱱᱠᱷᱟᱱ ᱫᱚ ᱜᱚ ᱜᱚᱴᱟ ᱥᱮᱱ ᱛᱮᱜᱮᱢ ᱢᱟᱨᱟᱝ ᱚᱜᱼᱟ, ᱡᱟᱦᱟᱸ ᱞᱮᱠᱟ ᱜᱩᱨᱩ ᱜᱚᱢᱠᱮ ᱞᱟᱹᱭ ᱠᱟᱜ ᱞᱮᱠᱟᱭ, ᱡᱮ ᱡᱟᱦᱟᱸᱭ ᱡᱟᱹᱛᱤᱭᱟᱜ ᱚᱞ ᱵᱟᱹᱱᱩᱜᱼᱟ, ᱩᱱᱤᱭᱟᱜ ᱫᱚ ᱢᱮᱸᱫ ᱦᱚᱸ ᱵᱟᱹᱱᱩᱜ ᱞᱮᱠᱟᱜᱮ ᱟᱨᱠᱤ᱾ ᱟᱫᱚ ᱟᱵᱚ, ᱱᱟᱜ ᱚᱞ ᱢᱮᱱᱟᱜᱼᱟ, ᱟᱵᱚᱱᱟᱜ ᱨᱚᱲ ᱢᱮᱱᱟᱜᱼᱟ᱾ ᱮᱱᱠᱷᱟᱱ, ᱟᱵᱚ ᱱᱚᱶᱟ ᱥᱮᱪᱮᱫ ᱰᱟᱦᱟᱨ ᱨᱮ, ᱡᱩᱫᱤ ᱟᱵᱚᱱᱟᱜ ᱚᱞ, ᱟᱵᱚᱱᱟᱜ ᱨᱚᱲ ᱛᱮᱵᱚᱱ ᱥᱮᱪᱮᱫ ᱵᱚᱱ ᱦᱟᱛᱟᱣᱟ, ᱮᱱᱠᱷᱟᱱ ᱟᱹᱞᱤᱧ ᱞᱤᱧ, ᱮᱢ ᱵᱩᱨᱩ ᱜᱚᱢᱠᱮᱭᱟᱜ ᱱᱚᱶᱟ, ᱟᱥᱟ ᱠᱚᱠᱢᱩ ᱯᱩᱨᱟᱹᱣ ᱫᱟᱲᱮᱭᱟᱜᱼᱟ᱾ ᱱᱚᱶᱟ ᱟᱹᱵᱤᱱ ᱚᱠᱟ ᱞᱮᱠᱟ, ᱵᱤᱱ ᱧᱮᱞ ᱮᱫᱟ, ᱟᱵᱤᱱᱟᱜ ᱢᱮᱫᱛᱮ, ᱱᱚᱶᱟ ᱛᱮᱵᱚᱱ ᱥᱮ ᱪᱮᱫ ᱞᱮᱱᱠᱷᱟᱱ ᱟᱵᱚ, ᱚᱱᱟ ᱟᱥᱟ ᱠᱩᱠᱢᱩ ᱯᱩᱨᱟᱹᱜ ᱛᱟᱵᱚᱱᱟ?
ᱡᱚᱛᱷᱟᱛ ᱜᱮ ᱯᱩᱨᱟᱹᱜᱼᱟ, ᱠᱟᱨᱚᱱ ᱡᱟᱦᱟᱸ ᱡᱟᱹᱛᱤᱭᱟᱜ ᱚᱞ ᱢᱮᱱᱟᱜᱼᱟ᱾ ᱩᱱᱠᱩᱣᱟᱜ ᱫᱚ ᱢᱮᱫ ᱢᱮᱱᱟᱜᱼᱟ, ᱡᱟᱦᱟᱸᱭᱟᱜ ᱚᱞ ᱵᱟᱹᱱᱩᱜ ᱫᱚ ᱩᱱᱠᱩ ᱫᱚ, ᱠᱟᱸᱬᱟ ᱦᱚᱲ ᱞᱮᱠᱟ? ᱛᱚ ᱟᱵᱚ ᱡᱟᱹᱛᱤ ᱨᱮᱱᱟᱜ ᱡᱮᱦᱮᱛᱩ, ᱚᱞ ᱢᱮᱱᱟᱜᱼᱟ, ᱨᱚᱲ ᱢᱮᱱᱟᱜᱼᱟ, ᱟᱨ ᱟᱵᱚ ᱡᱟᱹᱛᱤ ᱨᱮᱱᱟᱜ ᱨᱚ ᱚᱞ ᱫᱚ, ᱱᱚᱶᱟ ᱫᱚ ᱵᱚᱸᱜᱟ ᱚᱞ ᱠᱟᱱᱟ᱾ ᱱᱚᱰᱮ ᱵᱚᱸᱜᱟ ᱵᱩᱨᱩ ᱠᱚᱣᱟᱜ, ᱟᱹᱰᱤ ᱢᱟᱨᱟᱝ ᱮᱱᱮᱢ ᱢᱮᱱᱟᱜ ᱟᱠᱟᱜᱼᱟ᱾ ᱛᱚ ᱟᱵᱚ ᱡᱟᱹᱛᱤ ᱨᱮᱱᱟᱜ ᱚᱞᱛᱮ ᱡᱩᱫᱤ, ᱟᱵᱚ ᱵᱚ ᱚᱞ ᱯᱟᱲᱦᱟᱜᱼᱟ ᱟᱵᱚᱱᱟᱜ ᱮᱸ, ᱵᱷᱟᱹᱞᱟᱹᱭ ᱟᱵᱚᱱᱟ ᱥᱟᱶᱛᱟ ᱡᱟᱹᱛᱤ ᱞᱟᱹᱜᱤᱫᱽ ᱟᱵᱚ ᱥᱤᱧᱚᱛ ᱫᱤᱥᱚᱢ ᱞᱟᱹᱜᱤᱫᱽ ᱟᱹᱰᱤ ᱟᱹᱰᱤ ᱜᱟᱱ ᱜᱮ ᱵᱷᱟᱹᱞᱟᱹᱭ ᱦᱩᱭᱩᱜᱼᱟ, ᱢᱮᱱᱛᱮ ᱟᱹᱞᱤᱧ ᱞᱤᱧ ᱢᱚᱱᱮᱭᱟ ᱜᱚᱢᱠᱮ᱾ ᱮᱠᱵᱟᱨᱮ ᱟᱹᱰᱤ ᱡᱚᱛᱷᱟᱛ ᱠᱟᱛᱷᱟ ᱠᱟᱱᱟ ᱚᱱᱟ ᱫᱚ᱾
ᱦᱮᱸ ᱜᱚᱢᱠᱮ, ᱚᱠᱛᱚ ᱠᱚ ᱧᱟᱢ ᱞᱮᱱᱠᱷᱟᱱ ᱱᱚᱝᱠᱟ ᱟᱨᱚ ᱨᱚᱯᱚᱲ ᱦᱩᱭᱩᱜᱼᱟ? ᱡᱟᱦᱟᱸᱞᱮᱠᱟ ᱟᱵᱚᱱᱟᱜ ᱮᱰᱩᱠᱮᱥᱮᱱ ᱥᱮ, ᱥᱮᱪᱮᱫ ᱥᱮᱱᱛᱮ ᱢᱟᱲᱟᱝ ᱦᱩᱭᱩᱜ ᱛᱟᱵᱚᱱᱟ᱾ ᱟᱨ ᱱᱚᱶᱟ ᱚᱛᱮᱫ ᱨᱮ, ᱱᱤᱛᱚᱜ ᱥᱮᱪᱮᱫ ᱵᱮᱜᱚᱨ ᱢᱟᱹᱱ ᱵᱟᱹᱱᱩᱜᱼᱟ, ᱥᱮᱪᱮᱫ ᱵᱮᱜᱚᱨ ᱠᱟᱹᱣᱰᱤ ᱵᱟᱹᱱᱩᱜᱼᱟ᱾ ᱥᱮᱪᱮᱫ ᱵᱮᱜᱚᱨ ᱡᱚᱢᱟᱜ ᱵᱟᱹᱱᱩᱜᱼᱟ, ᱥᱮᱪᱮᱫ ᱵᱮᱜᱚᱨ ᱢᱮᱸᱫ ᱦᱚᱸ ᱵᱟᱹᱱᱩᱜᱼᱟ, ᱱᱚᱝᱠᱟᱱᱟᱜ ᱟᱭᱢᱟ ᱮᱴᱠᱮᱴᱚᱬᱮ ᱢᱮᱱᱟᱜᱼᱟ᱾ ᱥᱮᱪᱮᱫ ᱛᱮᱜᱮ ᱢᱟᱲᱟᱝ ᱦᱩᱭ ᱟᱵᱚᱱᱟ, ᱦᱟᱯᱮᱱ ᱫᱤᱱ ᱨᱮ ᱟᱵᱚ ᱚᱱᱟ ᱠᱷᱟᱹᱛᱤᱨ ᱥᱮᱪᱮᱫ